ᱡᱚᱦᱟᱨ ᱜᱮ᱾
ᱦᱳᱭ ᱦᱳᱭ ᱡᱚᱦᱟᱨ ᱡᱚᱦᱟᱨ, ᱵᱮᱥ ᱛᱮᱜᱮ ᱟᱸᱡᱚᱢᱚᱜ ᱠᱟᱱᱟ?
ᱦᱩᱸ
ᱦᱳᱭ ᱟᱨ ᱛᱚᱵᱮ ᱪᱮᱫ ᱞᱤᱧ ᱢᱮᱱᱟ? ᱢᱤᱫᱴᱮᱡ ᱴᱚᱯᱤᱠ ᱱᱤᱭᱟᱹ ᱞᱟᱝ ᱠᱚᱛᱷᱟᱭᱟ᱾
ᱦᱮᱸᱢᱟ ᱪᱮᱫ ᱴᱚᱯᱤᱠ?
ᱚᱸ ᱴᱚᱯᱤᱠ ᱫᱚ ᱱᱤᱭᱟᱹ ᱜᱮ ᱦᱩᱭᱩᱜ ᱠᱟᱱᱟ ᱡᱮ ᱚᱸ᱾ ᱱᱚᱣᱟ ᱦᱩᱰᱩᱨ ᱵᱤᱡᱽᱞᱤ ᱠᱚᱛᱮ ᱟᱭᱢᱟ ᱠᱤᱪᱷᱩ ᱡᱟᱦᱟᱸᱱᱟᱜ ᱜᱷᱚᱴᱚᱱᱟ ᱜᱷᱟᱴᱟᱜ ᱠᱟᱱᱟ᱾ ᱛᱚ ᱱᱚᱣᱟ ᱠᱚ ᱠᱷᱚᱱ ᱵᱟᱧᱪᱟᱣ ᱞᱟᱹᱜᱤᱫ ᱡᱟᱦᱟᱱᱟᱜ ᱞᱟᱹᱭ ᱵᱮᱱ ᱥᱮ
ᱟᱭᱢᱟ ᱮᱢᱟᱱ ᱛᱮᱭᱟᱜ ᱠᱤᱪᱷᱩ ᱚᱱᱠᱟ ᱜᱷᱴᱱᱟ ᱜᱷᱚᱴᱟᱜ ᱠᱟᱱᱟ ᱟᱨ ᱟᱨᱚ ᱞᱟᱦᱟᱥᱮᱫ ᱚᱱᱠᱟ ᱴᱚᱼᱼ ᱞᱟᱜᱟ ᱟ. ᱜᱩᱜᱩᱭᱟ ᱾
ᱦᱩᱸ ᱦᱩᱸ᱾
ᱦᱳᱭ ᱟᱯᱮᱥᱮᱫ ᱫᱟᱜ ᱡᱟᱹᱲᱤ ᱠᱚᱛᱮ ᱪᱮᱫ ᱞᱮᱠᱟ? ᱦᱳᱭ ᱦᱩᱰᱩᱨ ᱵᱤᱡᱽᱞᱤ ᱠᱚ ᱦᱩᱭᱩᱜ ᱠᱟᱱᱟ ᱥᱮ ᱵᱟᱝ? ᱟᱞᱮ ᱥᱮᱱ ᱫᱚ ᱟᱹᱰᱤ ᱡᱟᱹᱥᱛ ᱛᱤ ᱦᱩᱰᱩᱨ ᱵᱤᱡᱞᱤ ᱟᱫᱚᱞᱤᱧ ᱞᱟᱹᱭᱟ ᱦᱟᱸᱜ ᱟᱵᱮᱱ ᱞᱟᱹᱭ ᱞᱟᱦᱟᱭ ᱵᱮᱱ᱾
ᱦᱩᱸ ᱟᱞᱮ ᱥᱮᱱ ᱦᱩᱰᱩᱨ ᱵᱤᱡᱽᱞᱤ ᱢᱟ ᱦᱩᱭᱩᱜ ᱠᱟᱱ ᱜᱮᱭᱟ᱾ ᱫᱟᱜ ᱵᱟᱭ ᱫᱟᱜ ᱮᱫ ᱨᱮᱦᱚᱸ ᱦᱟᱸᱜ ᱛᱮᱦᱮᱧ ᱦᱚᱸ ᱦᱩᱰᱩᱨ ᱵᱤᱡᱽᱞᱤ ᱟᱸᱡᱚᱢᱚᱜ ᱠᱟᱱ ᱜᱮᱭᱟ ᱱᱟᱥᱮ ᱱᱟᱥᱮ᱾ ᱟᱫᱚ ᱱᱤᱭᱟᱹ ᱠᱚᱛᱮ ᱩᱱ ᱠᱚ ᱜᱟᱹᱭ ᱰᱟᱝᱨᱟ ᱠᱚᱦᱚᱸ ᱠᱚ ᱠᱷᱚᱛᱤᱜ ᱠᱟᱱ ᱜᱮᱭᱟ ᱟᱫᱚ ᱚᱱᱟ ᱞᱟᱹᱜᱤᱫ ᱛᱮᱦᱚᱸ ᱱᱟᱸᱜ ᱥᱚᱨᱠᱟᱨ ᱯᱟᱦᱴᱟ ᱥᱮᱫ ᱠᱷᱚᱱᱟᱜ ᱩᱱᱟᱹᱜ ᱚᱱᱟ ᱠᱷᱚᱛᱤ ᱯᱩᱨᱚᱱ ᱨᱮᱱᱟᱜ ᱦᱚᱸ ᱵᱟᱝᱠᱚ ᱮᱢ ᱮᱜᱼᱟ᱾ ᱟᱫᱚ ᱚᱱᱟ ᱞᱟᱹᱜᱤᱱ ᱛᱮᱫᱚ ᱥᱚᱨᱠᱟᱨ ᱯᱟᱥᱴᱟ ᱴᱷᱮᱱ ᱠᱷᱚᱱ ᱱᱤᱭᱟᱹ ᱜᱮᱞᱤᱧ ᱟᱨᱫᱟᱥ ᱞᱤᱧ ᱫᱚᱦᱚᱭᱟ ᱚᱱᱮ ᱡᱮ ᱚᱱᱟ ᱤᱭᱟᱹ ᱠᱚ ᱞᱟᱜᱟᱣᱟ ᱚᱱᱟ ᱡᱟᱦᱟᱸ ᱦᱩᱰᱩᱨ ᱵᱤᱡᱽᱞᱤ ᱟᱠᱚᱴᱚᱜ ᱞᱟᱹᱜᱤᱱ ᱛᱮ
ᱦᱳᱭ ᱦᱳᱭ᱾
ᱚᱱᱱᱟᱴᱟᱜ ᱞᱟᱜᱟᱣ ᱫᱚᱨᱠᱟᱨ ᱟᱹᱛᱩ ᱨᱮ᱾ ᱮᱱᱠᱷᱟᱱ ᱠᱤᱪᱷᱩᱜᱟᱱ ᱨᱮᱦᱚᱸ ᱚᱱᱟ ᱠᱚ ᱵᱟᱝ᱾ ᱧᱩᱨᱩᱜᱼᱟ, ᱮᱱᱛᱮᱫ ᱜᱟᱹᱭᱼ ᱰᱟᱝᱨᱟ ᱠᱚᱦᱚᱸ ᱵᱟᱠᱚ ᱠᱷᱚᱛᱤᱜᱼᱟ᱾
ᱟᱞᱚ ᱦᱳᱭ ᱞᱮᱱᱠᱷᱟᱱ ᱟᱨ ᱡᱮᱢᱚᱱ ᱚᱱᱠᱟ ᱵᱚᱞᱮ ᱦᱩᱰᱩᱨ ᱵᱤᱡᱽᱞᱤ ᱛᱮ ᱡᱟᱦᱟᱸᱱᱟᱜ ᱜᱮ ᱜᱷᱚᱴᱱᱟ ᱟᱞᱚ ᱜᱷᱟᱴᱟᱣ ᱞᱮᱱᱠᱷᱟᱱ ᱟᱨ ᱡᱮᱢᱚᱱ ᱡᱟᱦᱟᱸᱱᱟᱜ ᱠᱷᱚᱛᱤᱯᱩᱨᱱᱚ ᱟᱞᱚ ᱦᱩᱭᱩᱜ ᱥᱚᱨᱠᱟᱨ ᱡᱮᱢᱚᱱ ᱚᱱᱠᱟ ᱡᱟᱦᱟᱱᱟᱜ ᱵᱮᱵᱚᱥᱛᱷᱟᱭ ᱮᱢ ᱱᱤᱭᱮ ᱜᱮ ᱥᱮ ᱵᱮᱱ ᱢᱮᱱ ᱮᱫᱟ?
ᱦᱳᱭ, ᱚᱱᱮ ᱡᱮ ᱚᱱᱟ ᱤᱥᱠᱩᱞ ᱠᱚᱨᱮ ᱠᱚ ᱞᱟᱜᱟᱣ ᱠᱟᱜ ᱫᱚ ᱚᱱᱟ ᱞᱟᱜᱟᱣ ᱫᱚᱨᱠᱟᱨ᱾
ᱦᱚᱭ ᱪᱮᱫᱟᱜ ᱥᱮ ᱱᱤᱛᱚᱜ ᱫᱚ ᱱᱚᱜᱼᱚᱭ ᱜᱤᱫᱽᱨᱟᱹ ᱠᱚᱦᱚᱸ ᱥᱠᱩᱞ ᱠᱚᱠᱚ ᱪᱟᱞᱟᱜ ᱦᱤᱡᱩᱜ ᱠᱟᱱ ᱛᱟᱵᱚᱱᱟ ᱥᱠᱩᱞ ᱠᱚ ᱡᱟᱦᱟᱸᱭᱟᱜ ᱫᱚ ᱥᱩᱨ ᱠᱚᱨᱮ ᱵᱟᱹᱪᱩᱜ ᱟᱹᱱᱤᱡ ᱦᱚᱭᱥᱮ ᱟᱨ ᱦᱚᱨ ᱵᱮᱨ ᱨᱮ ᱫᱟᱜ ᱠᱚᱭ ᱧᱟᱢᱮᱫ ᱠᱚᱣᱟ ᱛᱚ ᱟᱹᱰᱤ ᱢᱩᱥᱠᱤᱞ ᱜᱮᱭᱟ ᱚᱱᱟᱛᱮ ᱵᱟᱧᱪᱟᱣ ᱞᱟᱹᱜᱤᱫ ᱡᱟᱦᱟᱸᱱᱟᱜ ᱥᱚᱨᱠᱟᱨ ᱵᱚᱞᱮ ᱱᱚᱣᱟᱨᱮ ᱢᱮᱱ ᱫᱚᱨᱠᱟᱨ ᱮᱢᱚᱜ ᱫᱚᱨᱠᱟᱨ ᱢᱟᱱ ᱱᱩᱭ ᱡᱤᱣᱤ ᱫᱚ ᱡᱚᱛᱚ ᱦᱚᱲᱟᱜ ᱥᱚᱢᱟᱱ ᱜᱮᱛᱟᱵᱚᱱᱟ ᱡᱤᱣᱤ ᱫᱚ ᱦᱚᱭᱥᱮ
ᱦᱩᱸ
ᱟᱫᱚ ᱦᱩᱰᱩᱨ ᱵᱤᱡᱽᱞᱤ ᱡᱟᱦᱟᱸ ᱵᱮᱱ ᱢᱮᱱᱠᱮᱫᱼᱟ ᱟᱵᱮᱱ ᱵᱮᱱ ᱞᱟᱹᱭ ᱪᱮ ᱟᱹᱰᱤ ᱵᱮᱥ ᱵᱮᱱ ᱞᱟᱹᱭ ᱠᱮᱜᱼᱟ ᱟᱞᱮᱥᱮᱱ ᱱᱚᱛᱮ ᱦᱩᱰᱩᱨ ᱵᱤᱡᱽᱞᱤ ᱛᱮ ᱟᱭᱢᱟ ᱦᱚᱲᱟᱜ ᱠᱷᱚᱛᱤ ᱦᱩᱭᱮᱱᱟ ᱜᱟᱹᱭ ᱰᱟᱝᱨᱤ ᱢᱟ ᱦᱮᱸ ᱜᱮ
ᱦᱩᱸ ᱦᱩᱸ
ᱦᱚᱲ ᱦᱚᱸ ᱟᱭᱢᱟ ᱠᱚ ᱠᱷᱚᱛᱤᱭᱮᱱᱟ ᱱᱚᱜᱼᱚᱭ ᱥᱩᱨ ᱫᱤᱱ ᱨᱮᱱᱟᱜ ᱠᱟᱛᱷᱟ ᱞᱤᱧ ᱞᱟᱹᱭ ᱟᱵᱮᱱ ᱠᱟᱱᱟ ᱟᱞᱮ ᱴᱚᱴᱷᱟᱨᱮ ᱦᱩᱰᱩᱨ ᱵᱤᱡᱽᱞᱤ ᱛᱮ ᱢᱟᱫ ᱫᱟᱨᱮ ᱛᱟᱦᱮᱸ ᱞᱮᱱᱟ ᱵᱟᱲᱜᱮ ᱞᱟᱛᱟᱨ ᱥᱮᱫ ᱨᱮ ᱢᱟᱸᱫ ᱫᱟᱨᱮᱨᱮ ᱥᱮᱸᱜᱮᱞ ᱞᱟᱜᱟᱣᱱᱟ ᱟᱨ ᱢᱤᱫᱴᱮᱱ ᱵᱟᱹᱦᱩ ᱜᱤᱫᱽᱨᱟᱹ ᱟᱨ ᱟᱡ ᱵᱟᱵᱟ ᱠᱤᱱ ᱪᱟᱞᱟᱜ ᱠᱟᱱ ᱛᱟᱦᱮᱱᱟ ᱛᱚ ᱫᱟᱜ ᱫᱚ ᱱᱟᱦᱟᱜ ᱮ ᱟᱹᱥᱩᱞ ᱟᱠᱟᱫᱟ ᱩᱱᱠᱤᱱ ᱫᱚ ᱦᱟᱜ ᱦᱚᱨ ᱨᱮᱠᱤᱱ ᱛᱟᱦᱮᱸ ᱠᱟᱱᱟ
ᱦᱩᱸ
ᱟᱫᱚ ᱫᱟᱜ ᱟᱹᱥᱩᱲ ᱠᱮᱫ ᱠᱷᱟᱡ ᱫᱚ ᱩᱱᱠᱤᱱ ᱫᱚᱠᱤᱱ ᱵᱷᱟᱵᱤ ᱠᱮᱼᱟ ᱡᱮ ᱱᱚᱜᱚᱭ ᱪᱚ ᱫᱟᱜ ᱮ ᱟᱹᱥᱩᱲ ᱠᱮᱼᱟ ᱛᱚᱵᱮ ᱫᱮᱞᱟ ᱵᱟᱹᱭᱼᱵᱟᱹᱭᱛᱮ ᱦᱚᱨᱞᱟᱝ ᱠᱷᱟᱴᱚ ᱡᱟᱣᱟᱭᱟ ᱢᱚᱦᱰᱟᱜ ᱠᱤᱱ ᱫᱷᱩᱨᱟᱹᱣ ᱮᱱᱟ ᱟᱨ ᱢᱚᱦᱰᱟ ᱞᱟᱦᱟᱸᱜ ᱡᱮᱢᱚᱱᱤᱢ ᱠᱤ ᱫᱷᱩᱨᱟᱹᱣ ᱚᱱᱟ ᱛᱟᱞᱟ ᱠᱷᱮᱛ ᱨᱮ ᱢᱟᱱᱮ ᱵᱟᱹᱭᱦᱟᱹᱲ ᱨᱮᱫᱚ ᱫᱟᱨᱮ ᱠᱚᱫᱚ ᱱᱟᱸᱦᱟᱜ ᱪᱮᱫ ᱦᱚᱸ ᱵᱟᱹᱱᱩᱜᱼᱟ᱾
ᱦᱩᱸ
ᱟᱫᱚ ᱤᱱᱟᱹ ᱡᱳᱨ ᱵᱚᱞᱮ ᱦᱩᱰᱩᱨ ᱠᱮᱜᱼᱟ ᱡᱮ ᱵᱚᱞᱮ ᱵᱟᱱᱟ ᱦᱚᱲ ᱠᱤᱱ ᱟ ᱫᱤᱥᱟᱹᱭᱮᱱᱟ᱾ ᱟᱫᱚ ᱚᱱᱟ ᱥᱩᱨ ᱨᱮᱜᱮ ᱚᱲᱟᱜ ᱛᱟᱦᱮᱸ ᱞᱮᱱᱛᱮ ᱵᱚᱞᱮ ᱩᱥᱟᱹᱨᱟ ᱦᱚᱲ ᱠᱚ ᱧᱤᱨ ᱡᱟᱨᱣᱟᱭᱮᱱᱟ ᱟᱨ ᱧᱤᱨ ᱡᱟᱣᱨᱟ ᱠᱟᱛᱮᱫ ᱱᱤᱛᱚᱜ ᱢᱟ ᱮᱱᱛᱮᱫ ᱦᱟᱸᱥᱯᱟᱛᱟᱞ ᱠᱚᱠᱚ ᱤᱫᱤᱭᱮᱫ ᱠᱚᱛᱮ ᱵᱚᱞᱮ ᱟᱹᱰᱤ ᱢᱚᱸᱡᱽ ᱜᱤ ᱮᱞᱟᱡᱽ ᱠᱚᱫᱚ ᱦᱩᱭᱩᱜ ᱠᱟᱱ ᱜᱮᱭᱟ ᱡᱩᱫᱤ ᱚᱱᱠᱟ ᱵᱟᱝ ᱡᱟᱦᱟᱱᱟᱜ ᱦᱩᱭ ᱠᱚᱜᱼᱟ ᱮᱱᱠᱷᱟᱱ ᱫᱚ ᱦᱚᱲ ᱵᱚᱞᱮ ᱵᱮᱥ ᱛᱮᱜᱮ ᱠᱚ ᱨᱩᱣᱟᱹᱲ ᱦᱤᱡᱩᱜ ᱠᱟᱱᱟ ᱦᱟᱸᱥᱯᱟᱛᱟᱞ ᱠᱷᱚᱱ ᱰᱟᱠᱛᱟᱨ ᱚᱲᱟᱜ ᱠᱷᱚᱱ
ᱦᱩᱸ
ᱟᱨ ᱡᱩᱫᱤ ᱮᱱᱛᱮᱜ ᱚᱱᱠᱟ ᱡᱟᱦᱱᱟᱜ ᱦᱩᱭ ᱠᱚᱜ ᱠᱷᱟᱱ ᱚᱱᱟ ᱫᱚ ᱢᱩᱥᱠᱤᱞ ᱜᱮᱭᱟ ᱦᱚᱭᱥᱮ ᱰᱟᱠᱛᱚᱨ ᱨᱟᱱ ᱨᱩᱣᱟᱹ ᱦᱟᱹᱥᱩ ᱨᱟᱱ ᱫᱚ ᱡᱩᱫᱟᱹ ᱜᱮᱭᱟ ᱟᱨ ᱱᱚᱣᱟ ᱨᱮᱱᱟᱜ ᱨᱟᱱ ᱡᱩᱫᱟᱹ ᱜᱮᱭᱟ ᱢᱮᱱᱠᱷᱟᱱ ᱩᱱᱠᱤᱱ ᱦᱚᱲ ᱵᱚᱞᱮ ᱱᱤᱛᱚᱜ ᱪᱟᱸᱫᱳ ᱫᱟᱭᱟᱛᱮ ᱱᱚᱜᱼᱚᱭ ᱵᱮᱥ ᱢᱮᱱᱟᱜ ᱠᱤᱱᱟ ᱢᱮᱱᱠᱷᱟᱱ ᱦᱚᱞᱟ ᱛᱮᱦᱮᱧ ᱪᱟᱞᱟᱣᱮᱱ ᱡᱟᱦᱟᱸ ᱤᱧ ᱪᱟᱞᱟᱜᱼᱟ ᱧᱤᱫᱟᱹ ᱫᱟᱜ ᱠᱮᱜᱼᱟ ᱟᱨ ᱦᱩᱰᱩᱨ ᱵᱤᱡᱽᱞᱤ ᱠᱮᱜᱼᱟ ᱱᱚᱣᱟ ᱯᱩᱱ ᱦᱚᱲ ᱢᱤᱫᱴᱮᱱ ᱚᱲᱟᱜ ᱨᱮᱜᱮ ᱠᱚ ᱛᱟᱦᱮᱸ ᱞᱮᱱᱟ ᱩᱱᱠᱩ ᱢᱟ ᱱᱟᱦᱟᱜ ᱵᱟᱹᱭᱦᱟᱹᱲ ᱨᱮᱦᱚᱸ ᱵᱟᱹᱱᱩᱜ ᱠᱚᱣᱟ ᱫᱟᱨᱮ ᱵᱩᱴᱟᱹ ᱨᱮᱦᱚᱸ ᱵᱟᱹᱱᱩᱜ ᱠᱚᱣᱟ ᱥᱮ ᱡᱟᱦᱟᱸ ᱯᱷᱟᱸᱠᱟ ᱡᱟᱭᱜᱟ ᱨᱮᱦᱚᱸ ᱵᱟᱹᱱᱩᱜ ᱠᱚᱣᱟ᱾ ᱚᱲᱟᱜ ᱨᱮᱜᱮ ᱱᱟᱦᱟᱜ ᱠᱚ ᱛᱟᱦᱮᱸ ᱞᱮᱱᱟ ᱜᱤᱫᱟᱹᱨᱼᱯᱤᱫᱟᱹᱨ ᱟᱨ ᱟᱹᱠᱤᱱ ᱜᱮ ᱦᱟᱲᱟᱢ ᱵᱩᱲᱦᱤ
ᱩᱠᱩᱛ
ᱪᱮᱫ ᱞᱮᱠᱟᱭ ᱦᱩᱰᱚᱨ ᱠᱮᱜᱼᱟ ᱪᱮᱫ ᱞᱮᱠᱟ ᱪᱤᱠᱟᱹᱭᱮᱱᱟ ᱚᱠᱚᱭ ᱦᱚᱸ ᱵᱟᱠᱚ ᱵᱩᱡᱽ ᱫᱟᱲᱮᱭᱟᱜ ᱠᱟᱱᱟ ᱡᱚᱛᱚ ᱠᱚ ᱟᱹᱜᱩ ᱞᱮᱫ ᱠᱚᱣᱟ ᱦᱟᱸᱥᱯᱟᱛᱟᱞ ᱛᱮ ᱟᱫᱚ ᱱᱟᱦᱟᱜ ᱵᱟᱨ ᱦᱚᱲ ᱫᱚ ᱦᱟᱜ ᱠᱤᱱ ᱫᱤᱥᱟᱹ ᱨᱩᱣᱟᱹᱲ ᱠᱮᱫᱼᱟ ᱢᱮᱱᱠᱷᱟᱱ ᱵᱟᱨ ᱦᱚᱲ ᱫᱚ ᱵᱟᱟᱹᱠᱤᱱ ᱫᱤᱥᱟᱹ ᱨᱩᱣᱟᱹᱲ ᱞᱮᱜᱼᱟ ᱟᱨᱠᱤᱱ ᱵᱚᱸᱜᱟ ᱛᱟᱞᱟᱭᱮᱱᱟ ᱟᱫᱚ ᱟᱹᱰᱤ ᱫᱩᱠ ᱵᱚᱞᱮ ᱵᱩᱡᱷᱟᱹᱜ ᱠᱟᱱᱟ᱾ ᱦᱳᱭ ᱵᱚᱞᱮ ᱢᱤᱜᱴᱮᱱ ᱚᱲᱟᱜ ᱨᱮ ᱜᱤᱫᱽᱨᱟᱹᱭ ᱛᱟᱦᱮᱸ ᱠᱟᱱᱟ ᱟᱨ ᱟᱡᱨᱮᱱ ᱚᱲᱟᱜ ᱦᱚᱲ ᱡᱟᱦᱟᱸᱭ ᱜᱮ ᱞᱟᱹᱭᱟ ᱵᱚᱞᱮ ᱟᱡᱨᱮᱱ ᱚᱲᱟᱜ ᱦᱚᱲ ᱫᱚ ᱵᱚᱞᱮ ᱵᱟᱭ ᱵᱟᱧᱪᱟᱣᱜ ᱪᱟᱣ ᱞᱮᱱᱟ᱾ ᱟᱫᱚ ᱩᱱᱤ ᱜᱤᱫᱽᱨᱟᱹ ᱨᱮᱱ ᱟᱡ ᱜᱚᱜᱚ ᱫᱚ ᱟᱹᱰᱤ ᱟᱸᱴ ᱜᱮᱭ ᱨᱟᱜ ᱦᱚᱢᱚᱨᱮᱜ ᱠᱟᱱᱟ᱾ ᱟᱫᱚ ᱟᱹᱞᱤᱝ ᱦᱚᱸ ᱵᱟᱹᱞᱤᱧ ᱵᱩᱡᱷᱟᱹᱣ ᱠᱮᱭᱟ ᱟᱫᱚ ᱟᱹᱞᱤᱝ ᱦᱚᱸ ᱛᱷᱚᱲᱟ ᱠᱩᱞᱤ ᱫᱚ ᱫᱚᱨᱠᱟᱨ ᱠᱟᱱ ᱜᱮᱭᱟ ᱱᱚᱝᱠᱟᱱ ᱥᱚᱢᱚᱭ ᱫᱚ ᱪᱮᱫᱟᱜ ᱥᱮ ᱟᱵᱚ ᱦᱚᱲ ᱦᱚᱲ ᱜᱮ ᱡᱚᱠᱷᱚᱱ ᱵᱟᱵᱚᱱ ᱜᱚᱲ ᱪᱚᱱᱟᱜᱼᱟ ᱵᱟᱵᱚᱱ ᱠᱩᱞᱤᱭᱟ
ᱮᱱᱠᱷᱟᱱ ᱫᱚ ᱚᱠᱚᱭ ᱜᱚᱲᱚᱭ ᱮᱢᱚᱜᱼᱟ?
ᱚᱦᱚᱭ ᱮᱴᱟᱜ ᱦᱚᱲ ᱫᱚᱭ ᱵᱟᱭ ᱠᱩᱞᱤ ᱢᱮᱭᱟ ᱦᱮᱸᱥᱮ᱾
ᱦᱩᱸ
ᱟᱨ ᱡᱟᱦᱟᱱᱟᱜ ᱦᱚᱸ ᱵᱟᱭ ᱵᱮᱵᱚᱥᱛᱷᱟ ᱣᱟᱢᱟ, ᱟᱫᱚ ᱱᱟᱦᱟᱜ ᱞᱚᱜᱚᱱ ᱫᱷᱟᱨᱟ ᱜᱤ ᱱᱟᱦᱟᱜ ᱯᱩᱞᱤᱥ ᱠᱚᱠᱚ ᱦᱮᱜ ᱱᱟ, ᱥᱟᱦᱮᱵᱽ ᱠᱚᱠᱚ ᱦᱮᱡ ᱱᱟ ᱞᱚᱜᱚᱱ ᱫᱷᱟᱨᱟ ᱜᱮ ᱦᱟᱸᱜ᱾ ᱟᱫᱚ ᱡᱟᱦᱟᱱᱟᱜ ᱫᱚ ᱯᱟᱥᱮᱜ ᱵᱮᱵᱚᱥᱛᱷᱟ ᱫᱚ ᱦᱩᱭᱩᱜ ᱜᱮᱭᱟ, ᱪᱮᱫᱟᱜ ᱥᱮ ᱚᱱᱠᱟ ᱡᱩᱫᱤ ᱟᱵᱚ ᱢᱟᱱᱢᱤᱭᱟᱜ ᱪᱤᱣᱤ ᱪᱟᱞᱟᱜᱼᱟ᱾ ᱟᱵᱚ ᱦᱚᱲ ᱦᱚᱯᱚᱱ ᱥᱟᱱᱛᱟᱞ ᱦᱚᱲ ᱦᱚᱯᱚᱱ ᱵᱟᱵᱚᱱ ᱨᱚᱲ ᱫᱟᱲᱮᱭᱟᱜ ᱠᱷᱟᱱ ᱢᱟ ᱚᱱᱠᱟ ᱛᱮᱢᱟ ᱪᱮᱫ ᱦᱚᱸ ᱵᱟᱵᱚᱱ ᱧᱟᱢᱮᱜᱼᱟ ᱱᱟᱦᱟᱜ᱾ ᱟᱨ ᱱᱟᱦᱟᱜ ᱨᱚᱲ ᱠᱩ ᱦᱚᱸ ᱞᱟᱦᱟᱜ ᱵᱚᱱ ᱵᱚᱛᱚᱨᱚᱜᱼᱟ ᱟᱵᱚ ᱫᱚ ᱟᱹᱰᱤ ᱟᱸᱴ ᱜᱮ ᱜᱮ ᱟᱭᱢᱟ ᱞᱮᱠᱟᱱ ᱡᱟᱭᱜᱟ ᱨᱮ ᱟᱵᱚ ᱦᱚᱲ ᱫᱚ ᱵᱚᱞᱮ ᱵᱟᱵᱚᱱ ᱨᱚᱲ ᱛᱮ ᱟᱹᱰᱤ ᱟᱸᱴ ᱜᱮᱠᱚ ᱫᱟᱵᱟᱣ ᱵᱚᱱᱟ᱾
ᱟᱸ
ᱟᱨ ᱪᱷᱟᱹᱛᱤᱠ ᱡᱟᱹᱛ ᱫᱚ ᱵᱟᱰᱟᱭ ᱵᱟᱭ ᱵᱟᱰᱟᱭ ᱧᱟᱢᱚᱜ ᱵᱟᱝ ᱧᱟᱢᱚᱜ ᱵᱟᱝ ᱜᱟᱱᱚᱜ ᱡᱟᱭᱜᱟ ᱨᱮᱦᱚᱸ ᱩᱱᱠᱩ ᱫᱚᱠᱚ ᱠᱷᱟᱹᱯᱟᱹᱨᱤᱭᱟᱹᱜᱼᱟ ᱥᱮᱠᱚ ᱨᱚᱲᱚᱜᱼᱟ᱾ ᱟᱨ ᱟᱵᱚ ᱦᱚᱲ ᱫᱚᱵᱚᱱ ᱢᱮᱱᱟ ᱪᱮᱫ ᱪᱚᱭ ᱢᱮᱛᱣᱟᱹᱧᱟ ᱚᱠᱚ ᱵᱟᱲᱟᱭ ᱧᱟᱢᱚᱜᱼᱟ ᱥᱮ ᱵᱟᱝ ᱧᱟᱢᱚᱜ ᱢᱚᱜᱼᱟ ᱢᱮᱱᱠᱷᱟᱱ ᱚᱝᱠᱟ ᱫᱚ ᱵᱟᱝ ᱦᱩᱫᱤᱥ ᱦᱩᱭᱩᱜᱼᱟ ᱟᱨ ᱱᱚᱝᱠᱟᱱ ᱡᱟᱭᱜᱟ ᱨᱮᱫᱚ
ᱮᱱᱛᱮᱜ ᱛᱷᱚᱲᱟ ᱜᱟᱱ ᱫᱚ ᱫᱟᱲᱤ ᱫᱚ ᱩᱫᱩᱜ ᱦᱩᱭᱩᱜ ᱜᱮᱭᱟ᱾ ᱪᱮᱫᱟᱜ ᱥᱮ ᱪᱤᱠᱟᱭᱟᱢ ᱪᱟᱞᱟᱣ ᱦᱚᱲ ᱢᱟᱭ ᱪᱟᱞᱟᱣᱮᱱ᱾
ᱱᱤᱡᱮᱨ ᱦᱚᱠ ᱞᱟᱹᱜᱤᱫ ᱫᱚ ᱢᱮᱱ ᱦᱩᱭᱩᱜ ᱜᱮᱭᱟ᱾
ᱦᱳᱭ ᱟᱫᱚ ᱪᱮᱜ ᱞᱮᱠᱟᱢ ᱞᱟᱹᱭ ᱠᱮᱫ ᱞᱮᱠᱟ ᱟᱹᱰᱤ ᱵᱮᱥ ᱮᱢ ᱞᱟᱹᱭ ᱠᱮᱜᱼᱟ, ᱵᱚᱞᱮ ᱥᱟᱨᱠᱟᱨ ᱱᱚᱣᱟ ᱨᱮ ᱫᱷᱮᱭᱟᱱ ᱮᱢ ᱫᱚᱨᱠᱟᱨ ᱠᱟᱱᱟ ᱟᱨ ᱟᱵᱚ ᱡᱟᱦᱟᱱᱟᱜ ᱵᱮᱵᱚᱥᱛᱷᱟ ᱦᱚᱸ ᱵᱚᱱ ᱫᱚᱨᱠᱟᱨ ᱠᱟᱱᱟ ᱟᱨ ᱵᱟᱝᱠᱷᱟᱱ ᱟᱵᱚᱨᱮᱱ ᱜᱟᱹᱭ ᱰᱟᱹᱝᱨᱤ ᱠᱚ ᱱᱚᱥᱴᱚᱜ ᱠᱟᱱᱟ ᱟᱵᱚᱨᱮᱱ ᱦᱚᱲ ᱠᱚ ᱱᱚᱥᱴᱚᱜ ᱠᱟᱱᱟ ᱜᱟᱯᱟ ᱫᱤᱱ ᱟᱵᱚ ᱢᱟ ᱱᱚᱝᱠᱟ ᱛᱮ ᱵᱟᱵᱚᱱ ᱨᱚᱲ ᱞᱮᱠᱷᱟᱡ ᱟᱨᱜᱮᱵᱚᱱ ᱱᱟᱦᱟᱪᱟᱨ ᱪᱟᱞᱟᱜᱼᱟ ᱪᱮᱫᱟᱜ ᱥᱮ ᱟᱵᱚ ᱦᱚᱲ ᱫᱚ ᱟᱭᱢᱟ ᱜᱮ ᱵᱟᱠᱩ ᱵᱮᱸᱜᱮᱜ ᱟᱵᱚᱱᱟ ᱡᱟᱦᱟᱸᱴᱟᱜ ᱡᱤᱱᱤᱥ ᱟᱵᱚ ᱥᱚᱨ ᱠᱟᱨᱮ ᱮᱢᱟᱣᱵᱚᱱ ᱠᱟᱱᱟ ᱢᱮᱱᱠᱷᱟᱱ ᱟᱵᱚᱣᱟᱜ ᱟᱛᱳ ᱦᱟᱹᱵᱤᱡ ᱫᱚ ᱵᱟᱝ ᱦᱤᱡᱩᱜ ᱠᱟᱱᱟ᱾ ᱚᱝᱠᱟ ᱟᱭᱢᱟ ᱞᱮᱠᱟᱱ ᱡᱤᱱᱤᱥ ᱢᱮᱱᱟᱜᱼᱟ᱾ ᱵᱚᱞᱮ ᱟᱵᱚ ᱥᱟᱱᱛᱟᱲ ᱞᱟᱹᱜᱤᱜ ᱫᱚ ᱟᱭᱢᱟ ᱠᱤᱪᱷᱩ ᱵᱚᱱ ᱧᱟᱢᱮᱜ ᱠᱟᱱᱟ ᱥᱮ ᱵᱚᱞᱮᱧ ᱞᱟᱹᱭᱟ ᱵᱚᱞᱮ ᱡᱟᱦᱟᱸ ᱛᱤᱱᱟᱹᱜ ᱯᱚᱭᱥᱟ ᱞᱟᱜᱟᱜ ᱨᱮᱦᱚᱸ ᱵᱚᱞᱮ ᱟᱫᱷᱟ ᱠᱷᱚᱱ ᱟᱫᱷᱟ ᱵᱚᱞᱮ ᱢᱟᱜᱽ ᱢᱮᱱᱟᱜ ᱛᱟᱵᱚᱱᱟ ᱢᱮᱱᱠᱷᱟᱱ ᱚᱱᱟ ᱨᱮᱦᱚᱸ ᱟᱵᱚ ᱯᱚᱭᱥᱟ ᱵᱚᱱ ᱮᱢᱚᱜ ᱠᱟᱱᱟ ᱪᱮᱫᱟᱜ ᱥᱮ ᱟᱵᱚ ᱚᱱᱟ ᱵᱟᱨᱮᱛᱮ ᱵᱟᱵᱚᱱ ᱵᱟᱲᱟᱭᱟ
ᱵᱚᱵᱚᱱ ᱵᱟᱰᱟᱭᱟ᱾
ᱟᱵᱚ ᱩᱱᱟᱹᱜ ᱚᱞᱚᱜ ᱯᱟᱲᱦᱟᱜ ᱟᱭᱢᱟ ᱞᱮᱠᱟᱱ ᱵᱟᱹᱱᱩᱜ ᱵᱚᱱᱟ᱾
ᱚᱸ
ᱩᱱᱠᱩ ᱫᱚ ᱚᱠᱚᱭ ᱞᱟᱹᱭ ᱥᱩᱡᱷᱟᱹᱣ ᱠᱚᱣᱟ ᱚᱠᱚᱭ ᱵᱟᱰᱟᱭᱟ ᱱᱤᱛᱚᱜ ᱦᱟᱥᱯᱟᱛᱟᱞ ᱠᱚᱨᱮ ᱥᱟᱨ ᱠᱟᱨ ᱱᱤᱛᱚᱜ ᱥᱟᱱᱟᱢᱟᱜ ᱨᱮᱱᱟᱜ ᱮ ᱯᱷᱤᱨᱤᱣ ᱠᱟᱫᱟ ᱦᱮᱸᱥᱮ᱾ ᱢᱮᱱᱠᱷᱟᱱ ᱟᱭᱢᱟ ᱡᱟᱭᱜᱟ ᱨᱮ ᱪᱮᱜ ᱠᱚ ᱢᱮᱱᱟ ᱟᱫᱷᱟ ᱠᱟᱹᱣᱰᱤ ᱫᱚ ᱞᱟᱜᱟᱜ ᱜᱮᱭᱟ᱾ ᱥᱟᱱᱟᱢ ᱫᱚ ᱵᱟᱝ ᱯᱷᱤᱨᱤᱭᱟ᱾ ᱟᱫᱚ ᱩᱱᱤ ᱡᱩᱫᱤ ᱚᱱᱟ ᱡᱟᱭᱜᱟ ᱨᱮ ᱩᱱᱤ ᱵᱟᱭ ᱦᱳᱭ ᱵᱟᱭ ᱵᱟᱰᱟᱭᱟ ᱮᱱᱠᱷᱟᱱ ᱠᱚᱥᱴᱚ ᱢᱚᱥᱴᱚ
ᱛᱚ ᱮᱢ ᱦᱩᱭᱩᱜᱼᱟ ᱟᱹᱞᱤᱧ ᱢᱤᱫ ᱫᱤᱱ ᱠᱟᱛᱷᱟ ᱞᱤᱧ ᱞᱟᱹᱭ ᱟᱹᱵᱤᱱ ᱠᱟᱱᱟ ᱚᱱᱠᱟ ᱦᱩᱭ ᱠᱟᱱᱟ ᱟᱹᱞᱤᱧ ᱥᱟᱜ ᱢᱤᱫᱴᱟᱝ ᱟᱛᱳ ᱨᱮᱜᱮ ᱦᱳᱭ ᱟᱫᱚ ᱱᱚᱜᱼᱚᱭ ᱱᱚᱣᱟ ᱞᱟᱹᱜᱤᱫ ᱢᱤᱫ ᱫᱷᱟᱣ ᱨᱚᱲ ᱤᱭᱟᱹ ᱯᱷᱚᱱ ᱮᱨᱟ ᱩᱱᱤ ᱤᱫᱤ ᱞᱮᱫᱮ ᱛᱟᱦᱮᱱᱟᱞᱮ ᱰᱟᱠᱛᱟᱨ ᱚᱲᱟᱜ ᱦᱟᱸᱜ ᱟᱫᱚ ᱢᱮᱱᱫᱚ ᱢᱟᱲᱟᱝ ᱫᱚᱠᱚ ᱢᱮᱛᱟᱜ ᱠᱚ ᱛᱟᱦᱮᱱᱟ ᱡᱮ ᱯᱷᱤᱨᱤ ᱛᱮᱜᱮ ᱨᱟᱱ ᱵᱮᱥ ᱨᱟᱱ ᱵᱮᱥᱮᱭᱟᱠᱚ ᱟᱨ
ᱦᱳᱭ
ᱴᱟᱠᱟ ᱯᱩᱭᱥᱟᱹ ᱫᱚ ᱵᱟᱝ ᱞᱟᱜᱟᱜᱼᱟ ᱯᱷᱚᱨᱚᱢ ᱠᱚᱠᱚ ᱮᱢᱟᱜ ᱠᱚ ᱛᱟᱦᱮᱱᱟ ᱚᱱᱟ ᱯᱮᱨᱮᱡ ᱠᱟᱛᱮᱫ ᱦᱟᱸᱜ ᱥᱮᱱᱚᱜ ᱯᱮ ᱡᱮ ᱚᱸᱰᱮ ᱦᱩᱭᱩᱜᱼᱟ ᱠᱤᱱᱛᱩ ᱚᱸᱰᱮ ᱥᱮᱱ ᱠᱟᱛ ᱛᱮ, ᱡᱚᱛᱚᱣᱟᱜ ᱪᱮᱠᱟᱯ ᱠᱚ ᱦᱩᱭᱱᱟ ᱡᱚᱠᱷᱚᱱ ᱵᱷᱚᱨᱛᱤ ᱠᱮᱫᱮᱭᱟ ᱟᱫᱚ ᱩᱱ ᱡᱚᱦᱚᱜ ᱢᱮᱱ ᱠᱮᱜ-ᱟ ᱠᱚ ᱟᱯᱮ ᱞᱟᱹᱜᱤᱱ ᱫᱚ ᱠᱷᱟᱹᱞᱤ ᱚᱯᱟᱨᱮᱥᱚᱱ ᱛᱮᱫ ᱜᱮ ᱯᱷᱤᱨᱤ ᱦᱩᱭᱩᱜ-ᱟ ᱵᱟᱫᱽ ᱵᱟᱠᱤ ᱨᱟᱱ ᱠᱚᱫᱚ ᱠᱤᱨᱤᱧ ᱦᱩᱭᱩᱜ ᱜᱮᱭᱟ ᱟᱨ ᱰᱟᱠᱛᱟᱨ ᱯᱷᱤ ᱫᱚ ᱞᱟᱜᱟᱜ ᱜᱮᱭᱟ ᱮᱱᱠᱷᱟᱱ ᱩᱱᱟᱹᱜ ᱥᱟᱹᱜᱤᱧ ᱠᱷᱚᱱᱮᱢ ᱥᱮᱱ ᱠᱚᱜ-ᱟᱢ ᱤᱫᱤ ᱠᱟᱭᱟᱢ ᱵᱟᱝ ᱨᱟᱱ ᱠᱟᱛᱮᱢ ᱟᱹᱜᱩ ᱨᱩᱣᱟᱹᱲᱮᱭᱟ ᱵᱟᱝ ᱜᱟᱱᱚᱜ ᱠᱟᱱᱟ ᱮᱱᱛᱮ ᱡᱟᱦᱟᱸ ᱞᱮᱠᱟ ᱠᱟᱛᱮᱜ ᱞᱮ ᱮᱢ ᱯᱟᱨᱚᱢ ᱠᱮᱫ ᱜᱮᱛᱮ ᱨᱟᱱ ᱵᱮᱥ ᱠᱮᱫᱮᱭᱟᱞᱮ
ᱟᱨᱵᱚᱱ ᱦᱩᱫᱤᱥᱟ ᱵᱚᱞᱮ ᱡᱟᱦᱟᱸ ᱞᱮᱠᱟᱛᱮ ᱦᱚᱲᱮ ᱵᱮᱥᱚᱜ ᱡᱟᱦᱟᱱᱟᱜ ᱢᱮᱱᱟᱜ ᱵᱟᱹᱱᱩᱜ ᱚᱱᱟ ᱫᱚ ᱵᱟᱵᱚᱱ ᱦᱩᱫᱤᱥ ᱡᱟ ᱵᱚᱞᱮ ᱡᱟᱦᱟᱸ ᱞᱮᱠᱟᱛᱮ ᱯᱚᱭᱥᱟ ᱵᱚᱱ ᱡᱚᱜᱟᱲ ᱜᱮᱭᱟ ᱦᱳᱭ ᱥᱮ ᱵᱟᱵᱚᱱ ᱢᱮᱱᱟ ᱢᱮᱱᱛᱮ ᱯᱷᱤᱨᱤ ᱜᱮᱭᱟ ᱚᱱᱟ ᱛᱚᱠᱷᱚᱱ ᱦᱩᱫᱤᱥ ᱨᱮᱜᱮ ᱵᱟᱭ ᱦᱤᱡᱩᱜᱼᱟ ᱟᱵᱚ ᱫᱚ ᱛᱚᱠᱷᱚᱱ ᱵᱚᱞᱮ ᱩᱱᱟᱹᱜ ᱵᱚᱱ ᱜᱷᱟᱹᱨ ᱠᱚᱜᱼᱟ ᱪᱤᱱᱛᱟᱹ ᱛᱮ ᱵᱚᱞᱮ ᱚᱱᱟ ᱠᱚ ᱵᱟᱝ ᱦᱩᱫᱤᱥ ᱟᱢᱟ ᱟᱨ ᱦᱩᱫᱤᱥ ᱦᱮᱡ ᱟᱢ ᱨᱮᱦᱚᱸ ᱵᱚᱞᱮ ᱵᱟᱵᱚᱱ ᱦᱤᱢᱚᱛ ᱵᱟᱵᱚᱱ ᱡᱩᱴᱟᱣ ᱫᱟᱲᱮᱭᱟᱜᱼᱟ ᱵᱚᱞᱮ ᱵᱚᱱ ᱨᱚᱲᱟ ᱢᱮᱱᱛᱮ
ᱦᱩᱸ ᱦᱩᱸ
ᱟᱫᱚ ᱚᱱᱮ ᱚᱱᱠᱟ ᱞᱮᱠᱟᱛᱮ ᱱᱤᱛᱚᱜ ᱫᱚ
ᱥᱚᱨᱠᱟᱨᱮ ᱱᱚᱝᱠᱟ ᱟᱠᱟᱫᱟ ᱵᱚᱞᱮ ᱱᱟᱦᱟᱜ ᱥᱟᱱᱟᱢᱟᱜ ᱜᱮ ᱯᱷᱤᱨᱤ ᱜᱮᱭᱟ ᱢᱮᱱᱠᱷᱟᱱ ᱢᱮᱱᱟᱠᱚ ᱱᱚᱣᱟ ᱫᱚ ᱱᱚᱰᱮ ᱵᱟᱝ ᱧᱟᱢᱚᱜ ᱠᱟᱱᱟ ᱱᱚᱣᱟ ᱫᱚ ᱵᱟᱨᱦᱮ ᱠᱷᱚᱱ ᱟᱜᱩᱭ ᱯᱮ ᱱᱚᱣᱟ ᱫᱚ ᱠᱤᱨᱤᱧ ᱠᱟᱛᱮ ᱟᱹᱜᱩᱭ ᱯᱮ ᱢᱮᱱᱠᱷᱟᱱ ᱪᱮᱫᱟᱜ? ᱡᱟᱦᱟᱸ ᱡᱟᱦᱟᱸᱭ ᱦᱚᱲ ᱡᱩᱫᱤ ᱯᱩᱨᱮ ᱱᱟᱪᱟᱨ ᱜᱮᱭᱟ ᱩᱱᱤ ᱵᱟᱲᱟᱭᱟ ᱠᱤ ᱥᱚᱨᱠᱟᱨ ᱫᱚ ᱮᱞᱟᱡᱽ ᱮᱢ ᱟᱠᱟᱫᱟ ᱯᱷᱨᱤᱛᱮ ᱦᱩᱭᱩᱜ ᱠᱟᱱᱟ ᱥᱟᱱᱟᱢᱟᱜ ᱛᱚᱵᱮ ᱠᱷᱟᱱ ᱤᱧ ᱱᱚᱣᱟ ᱠᱚ ᱚᱠᱟ ᱠᱷᱚᱭᱜ ᱤᱧ ᱠᱤᱨᱤᱧᱟ ᱩᱱᱤ ᱢᱟ ᱯᱟᱭᱥᱟ ᱵᱟᱭ ᱤᱫᱤᱣ ᱠᱟᱫᱟ ᱥᱮ ᱩᱱᱤ ᱴᱷᱮᱱ ᱢᱟ ᱵᱟᱹᱱᱩᱜ ᱟᱱᱟ ᱱᱟᱦᱟᱪᱟᱨ ᱜᱮᱭᱟᱭ ᱥᱟᱱᱟᱢ ᱫᱚ ᱢᱤᱫ ᱨᱚᱠᱚᱢ ᱦᱚᱲ ᱵᱟᱹᱱᱩᱜ ᱵᱚᱱᱟ ᱦᱳᱭᱥᱮ ᱯᱟᱥᱮᱡ ᱢᱤᱫᱴᱮᱱ ᱵᱩᱲᱦᱤ ᱟᱨ ᱦᱟᱲᱟᱢ ᱢᱮᱱᱟᱜ ᱠᱤᱱᱟᱹ ᱩᱱᱠᱤᱱ ᱨᱮᱱ ᱧᱮᱧᱮᱞ ᱠᱚ ᱚᱠᱚᱭ ᱦᱚᱸ ᱵᱟᱹᱱᱩᱜ ᱠᱚᱣᱟ ᱟᱫᱚ ᱩᱝᱠᱤᱱ ᱫᱚ ᱛᱚᱵᱮ ᱩᱝᱠᱤᱱ ᱵᱟᱠᱤᱱ ᱨᱚᱲ ᱫᱟᱲᱮᱭᱟᱜ ᱠᱷᱟᱡ ᱛᱟᱦᱚᱞᱮ ᱩᱝᱠᱤᱱ ᱫᱚ ᱚᱝᱠᱟ ᱛᱮᱫᱚ ᱵᱟᱢ ᱜᱩᱡᱩᱜᱼᱟ
ᱦᱩᱸ
ᱟᱫᱚ ᱚᱱᱮ ᱚᱝᱠᱟ ᱞᱮᱠᱟᱛᱮ ᱵᱚᱞᱮ ᱨᱚᱲ ᱦᱩᱭᱩᱜ ᱛᱟᱵᱚᱱᱟ ᱩᱱᱤ ᱢᱟᱭ ᱢᱮᱛᱟ ᱵᱚᱱ ᱠᱟᱱᱟ ᱪᱮᱫᱟᱜ ᱥᱮ ᱩᱱᱤ ᱢᱟ ᱯᱟᱭᱥᱟᱭ ᱠᱷᱚᱡᱚᱜ ᱠᱟᱱᱟ ᱟᱭᱟᱜ ᱦᱩᱭᱩᱜ ᱛᱟᱭ ᱞᱟᱹᱜᱤᱫ ᱟᱫᱚ ᱚᱱᱟ ᱵᱚᱞᱮ ᱵᱟᱵᱚᱱ ᱮᱲᱮ ᱚᱪᱚᱜᱼᱟ ᱚᱱᱟ ᱞᱟᱹᱜᱤᱫ ᱤᱧ ᱢᱮᱱᱟ ᱜᱤᱫᱟᱹᱨ ᱯᱤᱫᱟᱹᱨ ᱡᱟᱦᱟᱸ ᱞᱮᱠᱟ ᱜᱮ ᱪᱟᱹᱠᱨᱤ ᱫᱚ ᱱᱤᱭᱟᱹ ᱡᱩᱜ ᱨᱮᱫᱚ ᱵᱟᱝ ᱧᱟᱢᱚᱜ ᱠᱟᱱᱟ᱾ ᱢᱮᱱᱠᱷᱟᱱ ᱟᱹᱠᱤᱞ ᱢᱟᱨᱥᱟᱞ ᱦᱤᱞᱚᱜ ᱫᱚ ᱟᱹᱰᱤ ᱡᱟᱹᱨᱩᱲ ᱠᱟᱱ ᱜᱮᱭᱟ᱾
ᱟᱹᱰᱤ ᱵ ᱡᱟᱹᱨᱩᱨᱤ
ᱚᱠᱟ ᱦᱚᱲ ᱢᱮᱱᱟᱜ ᱵᱚᱱᱟ ᱵᱟᱲᱟᱭᱟᱵᱚᱱ ᱚᱞᱚᱜ ᱯᱟᱲᱦᱟᱜ ᱥᱮᱬᱟ ᱠᱟᱛᱮ ᱦᱚᱸ ᱚᱱᱟ ᱠᱚ ᱡᱟᱭᱜᱟ ᱨᱮ ᱵᱟᱵᱚᱱ ᱨᱚᱲ ᱫᱟᱲᱮᱭᱟᱜᱼᱟ ᱵᱟᱵᱚᱱ ᱢᱮᱱ ᱫᱟᱲᱮᱭᱟᱜᱼᱟ ᱚᱱᱟ ᱨᱮᱱᱟᱜ ᱵᱟᱰᱟᱭ ᱵᱟᱹᱱᱩᱜ ᱛᱟᱵᱚᱱᱟ ᱚᱱᱮ ᱚᱱᱠᱟ ᱞᱮᱠᱟᱛᱮ ᱟᱵᱚ ᱥᱟᱱᱛᱟᱲ ᱦᱚᱲ ᱫᱚ ᱟᱭᱢᱟ ᱠᱚ ᱮᱲᱮᱭᱮᱫ ᱵᱚᱱᱟ ᱟᱨ ᱪᱤᱠᱟᱛᱮᱪᱚ ᱟᱵᱚ ᱥᱟᱱᱛᱟᱲ ᱫᱚ ᱱᱤᱥᱲᱟᱹ ᱜᱮᱠᱚ ᱧᱮᱞ ᱵᱚᱱ ᱛᱮᱪᱚ ᱪᱮᱫ ᱛᱮᱪᱚ ᱵᱚᱞᱮ ᱟᱹᱰᱤ ᱩᱥᱟᱹᱨᱟ ᱛᱮᱠᱚ ᱢᱮᱱ ᱜᱚᱞ ᱟᱵᱚᱱᱟ ᱱᱚᱰᱮ ᱫᱚ ᱱᱚᱣᱟ ᱵᱟᱝ ᱦᱩᱭᱩᱜ ᱠᱟᱱᱟ ᱦᱟᱸᱰᱮ ᱪᱟᱞᱟᱜ ᱢᱮ ᱦᱟᱸᱰᱮ ᱫᱚ ᱱᱚᱣᱟ ᱵᱟᱝ ᱦᱩᱭᱩᱜ ᱠᱟᱱᱟᱱᱟᱜ ᱦᱟᱸᱰᱮ ᱪᱟᱞᱟᱜ ᱢᱮ ᱟᱫᱚ ᱚᱱᱠᱟ ᱡᱩᱫᱤ ᱩᱱᱤ ᱫᱟᱹᱲ ᱵᱟᱲᱟᱭᱮᱫ ᱠᱟᱱᱟ ᱱᱟᱦᱟᱜ ᱟᱫᱚ ᱛᱚᱵᱮ ᱨᱩᱜᱤ ᱫᱚ ᱛᱚᱵᱮ ᱛᱮᱱ ᱜᱷᱟᱹᱲᱤᱡ-ᱟ ᱛᱷᱤᱨ ᱠᱚᱜ-ᱟ
ᱦᱩᱸ ᱤᱱᱟᱹᱜ ᱛᱮᱜᱮ
ᱦᱟᱹᱥᱩᱜ ᱠᱟᱱᱟ ᱪᱮᱫ ᱞᱮᱠᱟ ᱪᱚᱭ ᱨᱩᱣᱟᱹᱜ ᱠᱟᱱᱟ?
ᱮᱱᱛᱮ ᱟᱵᱚ ᱫᱚ ᱟᱵᱚ ᱛᱮᱦᱚᱸ ᱩᱱᱟᱜ ᱩᱱᱟᱹᱜ ᱵᱟᱝᱵᱚᱱ ᱡᱩᱢᱤᱫ
ᱜᱚᱨᱚᱡᱚᱜ ᱠᱟᱱᱟ᱾
ᱟᱵᱚ ᱦᱚᱲ ᱨᱮᱜᱮ ᱱᱟᱦᱱᱟᱜ ᱵᱟᱠᱚ ᱜᱚᱲᱚ ᱟᱵᱚᱱᱟ᱾ ᱚᱱᱠᱟᱱ ᱦᱚᱲ ᱵᱟᱠᱚ ᱛᱟᱦᱮᱱᱟ ᱥᱟᱶᱛᱮ ᱮᱱᱠᱷᱟᱱ ᱫᱚᱜ ᱩᱱ ᱚᱠᱛᱚ ᱫᱚ ᱱᱟᱦᱟᱜ ᱩᱱᱤ ᱛᱟᱢ ᱠᱷᱟᱱᱮ ᱡᱮ ᱱᱚᱸᱰᱮ ᱫᱚ ᱵᱟᱝ ᱜᱟᱱᱚᱜᱼᱟ ᱟᱮ ᱦᱟᱸᱰᱮ ᱤᱫᱤᱯᱮ ᱮᱱᱠᱷᱟᱱ ᱫᱚ ᱩᱱᱤ ᱵᱟᱝ ᱵᱟᱲᱟᱭ ᱦᱚᱲ ᱠᱟᱱᱟ ᱩᱱᱤ ᱦᱚᱸ ᱚᱸᱰᱮ ᱢᱤᱫ ᱠᱟᱛᱷᱟ ᱵᱟᱭ ᱞᱟᱹᱭ ᱫᱟᱲᱮᱭᱟᱜᱼᱟ᱾ ᱟᱨᱮ ᱞᱟᱹᱭᱟ ᱡᱚᱛᱚ ᱵᱟᱝ ᱜᱟᱱᱚᱜ ᱠᱟᱱ ᱠᱷᱟᱱ ᱫᱚ ᱟᱠᱚ ᱠᱚ ᱞᱟᱹᱭᱮᱜᱼᱟ, ᱯᱟᱞᱮᱫ ᱵᱷᱟᱹᱜᱤ ᱥᱟᱹᱨᱤ ᱜᱮ
ᱦᱳᱭ ᱦᱳᱭ ᱟᱫᱚ ᱚᱱᱟ ᱞᱮᱠᱟᱛᱤᱧ ᱞᱟᱹᱭᱟ ᱵᱚᱞᱮ ᱜᱤᱫᱽᱨᱟᱹ ᱠᱚᱫᱚ ᱡᱟᱦᱟᱸᱛᱤᱱᱟᱹᱜ ᱫᱚ ᱥᱤᱠᱷᱟᱹᱣᱱᱟ ᱵᱚᱱ ᱮᱢᱟ ᱠᱚᱣᱟ ᱟᱨ ᱵᱟᱵᱚᱱ ᱮᱢᱟ ᱠᱚ᱾ ᱢᱮᱱᱠᱷᱟᱱ ᱦᱚᱲ ᱥᱟᱶᱛᱮ ᱵᱚᱞᱮ ᱩᱱᱤ ᱨᱚᱲ ᱫᱟᱲᱮᱜᱭᱟᱜ ᱦᱚᱲ ᱴᱷᱮᱡ ᱛᱤᱸᱜᱩ ᱧᱟᱯᱟᱢ ᱧᱟᱯᱟᱢ ᱠᱟᱛᱮ ᱨᱚᱲ ᱫᱟᱲᱮᱜ ᱢᱟ᱾ ᱢᱮᱫ ᱨᱮ ᱢᱮᱫ ᱠᱚᱭᱚᱜ ᱠᱟᱛᱮ ᱨᱚᱲ ᱤᱱᱟᱹᱜ ᱫᱚ ᱵᱚᱞᱮ ᱟᱵᱚᱨᱮᱱ ᱜᱤᱫᱽᱨᱟᱹ ᱵᱚᱞᱮ ᱵᱚᱱ ᱪᱤᱨᱜᱟᱹᱞ ᱠᱚᱜᱮᱭᱟ᱾ ᱟᱵᱚ ᱦᱚᱲ ᱨᱮᱱ ᱜᱤᱫᱽᱨᱟᱹ ᱜᱮ ᱚᱱᱠᱟ ᱢᱮᱱᱟᱜ ᱠᱚ ᱵᱚᱱᱟ᱾ ᱠᱚᱣᱟ ᱡᱮ ᱪᱷᱟᱹᱛᱤᱠ ᱡᱟᱹᱛ ᱡᱩᱫᱤ ᱥᱟᱢᱱᱮ ᱠᱷᱚᱱ ᱡᱟᱦᱟᱱᱟᱜ ᱮ ᱠᱩᱞᱤ ᱠᱮᱫᱮᱭᱟ, ᱛᱚ ᱦᱟᱱᱮ ᱛᱩᱸᱵᱩᱫ ᱮᱱᱟ᱾ ᱪᱮᱫᱟᱜ? ᱞᱩᱛᱩᱨ ᱢᱮᱱᱟᱜᱼᱟ, ᱢᱚᱪᱟ ᱢᱮᱱᱟᱜᱼᱟ, ᱢᱮᱫ ᱢᱮᱱᱟᱜᱼᱟ ᱥᱮ ᱵᱟᱝ ᱩᱱᱤ ᱪᱮᱫᱞ ᱞᱮᱠᱟᱭ ᱨᱚᱲᱮᱫ ᱠᱟᱱᱟ ᱟᱢ ᱦᱚᱸ ᱚᱱᱠᱟᱜ ᱜᱮ ᱨᱚᱲ ᱨᱩᱣᱟᱹᱲᱟᱭ ᱢᱮ᱾
ᱦᱮᱸ
ᱟᱫᱚ ᱱᱚᱣᱟ ᱠᱟᱛᱷᱟ ᱟᱭᱢᱟ ᱦᱳᱭ ᱦᱳᱭ ᱵᱟᱢ ᱵᱟᱲᱟᱭ ᱨᱮᱦᱚᱸ ᱢᱮᱱᱢᱮ ᱪᱮᱫᱟᱜ ᱥᱮ ᱪᱷᱟᱹᱛᱤᱠ ᱡᱟᱹᱛ ᱟᱵᱚᱣᱟᱜ ᱠᱟᱛᱷᱟ ᱠᱚ ᱨᱚᱲ ᱫᱟᱲᱮᱭᱟᱜᱼᱟ᱾ ᱵᱟᱠᱚ ᱨᱚᱲ ᱫᱟᱲᱮᱜᱼᱟ ᱛᱚ ᱥᱮᱨᱚᱠᱚᱢ ᱟᱵᱚ ᱛᱤᱱᱟᱹᱜ ᱵᱩᱡᱽ ᱮᱫᱟ ᱤᱱᱟᱹᱜᱚ ᱩᱱᱤ ᱵ ᱨᱚᱲ ᱨᱩᱟᱹᱲᱟᱭᱟ᱾
ᱦᱮᱸ
ᱚᱱᱟ ᱨᱮᱫᱚ ᱪᱮᱫ ᱞᱟᱡᱟᱣ ᱪᱮᱫ ᱨᱮᱱᱟᱜ ᱞᱟᱡᱟᱣ? ᱩᱱᱤ ᱤᱧ ᱩᱱᱤ ᱟᱵᱚᱣᱟᱜ ᱥᱟᱱᱛᱟᱲ ᱵᱷᱟᱥᱟ ᱵᱟᱭ ᱨᱚᱲ ᱫᱟᱲᱮᱭᱟᱜ ᱠᱟᱱᱟ, ᱩᱱᱤ ᱚᱱᱟᱛᱮ ᱵᱟᱭ ᱞᱟᱡᱟᱜ ᱠᱟᱱᱟ᱾ ᱛᱚᱵᱮ ᱤ ᱤᱧ ᱩᱱᱤᱭᱟᱜ ᱵᱷᱟᱥᱟ ᱪᱷᱛᱤᱠ ᱡᱟᱛᱟᱜ ᱵᱟᱹᱧ ᱨᱚᱲ ᱫᱟᱲᱮᱜ ᱠᱷᱟᱱ ᱪᱮᱫᱟᱜ ᱤᱧ ᱞᱟᱡᱟ ᱟᱫᱚ ᱚᱱᱟ ᱟᱭᱢᱟ ᱞᱮᱠ ᱮᱠᱟᱱ ᱦᱚᱲ ᱵᱟᱵᱚᱱ ᱵᱩᱡᱷᱟᱹᱣ ᱛᱟᱦᱮᱱᱟ ᱤᱧ ᱫᱚ ᱵᱟᱹᱧ ᱵᱟᱰᱟᱭᱟ ᱵᱟ ᱥᱮ ᱤᱧ ᱫᱚ ᱵᱟᱹᱧ ᱵᱟᱰᱟᱭᱟ ᱜᱚ ᱤᱧ ᱫᱚ ᱚᱸᱰᱮ ᱫᱚ ᱵᱟᱹᱧ ᱪᱟᱞᱟᱜᱼᱟ᱾
ᱚᱱᱟ ᱜᱤᱫᱽᱨᱟᱹ ᱠᱚ ᱢᱮᱱ ᱛᱟᱵᱚᱱᱟ ᱟᱵᱚ ᱦᱚᱲ ᱨᱮᱱ ᱟᱨ ᱩᱱᱠᱮᱱ ᱵᱟᱭ ᱢᱮᱱᱟᱜ ᱚᱱᱟ᱾ ᱵᱟᱰᱟᱭᱮ ᱵᱟᱭ ᱵᱟᱰᱟᱭᱮ ᱚᱸᱰᱮ ᱪᱟᱞᱟᱜᱼᱟ ᱴᱷᱮᱞᱟᱣ ᱵᱚᱞᱚᱜᱼᱟᱭ᱾ ᱦᱚᱠᱟᱜ ᱵᱮᱦᱚᱠ ᱨᱟᱜ